ᱡᱚᱦᱟᱨ ᱜᱮ
ᱦᱮᱞᱳ ᱜᱚᱝᱠᱮ ᱡᱚᱦᱟᱨ
ᱦᱮᱸ ᱡᱚᱦᱟᱨ ᱜᱮ
ᱟᱪᱪᱷᱟ ᱱᱟᱯᱟᱭ ᱵᱟᱲᱟ ᱜᱮ
ᱦᱮᱸ ᱱᱟᱯᱟᱭ ᱵᱟᱲᱟ ᱜᱮ ᱟᱫᱚ ᱟᱯᱮ ᱥᱮᱱ ᱫᱚ ᱱᱤᱛᱳᱜ ᱫᱚ ᱫᱟᱜᱽ ᱮᱫᱟᱭ ᱥᱮ ᱛᱷᱤᱨ ᱵᱟᱲᱟ ᱠᱟᱜᱼᱟᱭ᱾
ᱦᱚᱭ ᱱᱤᱛ ᱫᱚᱭ ᱛᱷᱤᱨ ᱵᱟᱲᱟ ᱠᱟᱫᱟ ᱟᱞᱮ ᱥᱮᱫ ᱫᱚ ᱟᱯᱮᱥᱮᱜ ᱜᱮ
ᱦᱮᱸ ᱟᱞᱮᱥᱮᱱ ᱦᱚᱸ ᱦᱚᱸᱜᱼᱟᱭ ᱱᱤᱛᱚᱜ ᱜᱮ ᱛᱷᱤᱨ ᱠᱚᱫᱚ ᱛᱷᱤᱨ ᱠᱟᱫᱟᱭ ᱠᱤᱱᱛᱩ ᱡᱚᱨᱚᱭᱮᱫ ᱜᱮᱭᱟ ᱟᱨᱦᱚᱸ ᱡᱟᱦᱟᱸ ᱫᱚ ᱱᱟᱸᱜ ᱟᱥᱟᱲ ᱵᱚᱸᱜᱟ ᱵᱚᱞᱚᱣ ᱠᱟᱱ ᱞᱮᱠᱟ ᱠᱷᱟᱹᱞᱤ ᱨᱚᱰᱚᱜ ᱨᱚᱰᱚᱜ ᱡᱚᱨᱚᱣᱟ ᱜᱮ ᱢᱮᱱᱟᱜᱼᱟ᱾
ᱚ ᱡᱟᱹᱯᱩᱫ ᱮᱫᱚᱭ
ᱦᱳᱭ
ᱦᱩᱸ ᱛᱚᱵᱮ ᱦᱳᱲᱩ ᱨᱚᱦᱚᱭ ᱠᱚᱫᱚ ᱪᱮᱜ ᱞᱮᱠᱟ ᱵᱟᱹᱫᱽ ᱠᱚᱨᱮ ᱠᱟᱹᱢᱤ ᱫᱚ
ᱦᱳᱭ ᱟᱫᱚ ᱟᱯᱮ ᱥᱮᱝ ᱜᱮ ᱛᱤᱱ ᱡᱩᱨᱮ ᱫᱟᱜᱽ ᱜᱚᱫ ᱠᱮᱫᱟᱭ ᱦᱟᱸᱜ
ᱦᱮᱸ ᱱᱚᱛᱮ ᱦᱚᱭ ᱫᱟᱜᱽ ᱜᱚᱰ ᱠᱟᱜ ᱜᱮᱭᱟ᱾
ᱚ ᱛᱟᱦᱚᱞᱮ ᱦᱟᱸᱜ ᱵᱟᱹᱭᱦᱟᱹᱲ ᱠᱚᱦᱟᱸᱜ ᱯᱮᱨᱮᱡ ᱜᱚᱫ ᱠᱟᱜᱼᱟᱭ᱾
ᱟᱯᱮᱥᱮᱫ ᱫᱚ ᱦᱩᱲᱩ ᱨᱚᱦᱚᱭ ᱠᱚᱫᱚ ᱯᱮ ᱮᱦᱚᱵᱽ ᱠᱟᱱᱟ ᱥᱮ ᱵᱟᱝ
ᱟ ᱦᱩᱲᱩ ᱨᱚᱦᱚᱭ ᱫᱚ ᱟᱹᱣᱨᱤᱟᱜ ᱱᱚᱜᱚᱭ ᱛᱚ ᱛᱚᱞᱟ ᱠᱷᱚᱱᱟᱜ ᱤᱭᱟ ᱜᱤᱰᱤ ᱵᱟᱲᱟ ᱦᱩᱭ ᱠᱟᱱᱟ ᱦᱟᱸᱜ ᱟᱫᱚ ᱟᱸ ᱚᱱᱟ ᱠᱚ ᱟᱹᱣᱨᱤ ᱞᱟᱹᱴᱩᱜᱼᱟ ᱵᱷᱟᱹᱜᱤ ᱞᱮᱠᱟ ᱫᱚ ᱞᱟᱹᱴᱷᱩ ᱛᱟᱦᱮᱸ ᱞᱮᱝᱠᱷᱟᱱ ᱦᱚᱸ ᱫᱟᱜᱽ ᱠᱮᱫᱟᱭ ᱛᱚ ᱦᱟᱸᱜ ᱟᱫᱚ ᱜᱟᱱ ᱠᱚᱜ ᱠᱮᱠ ᱨᱚᱦᱚᱭ ᱠᱚᱫᱚ ᱟᱫᱚ ᱟᱨ ᱞᱟᱹᱴᱷᱩ ᱜᱮᱞᱮ ᱟᱣᱨᱤ ᱞᱟᱹᱴᱷᱩᱜᱼᱟ ᱚᱱᱟᱛᱮ ᱱᱟᱥᱮᱱᱟᱜ ᱯᱚᱨᱮᱱ ᱛᱟᱭᱚᱢ ᱜᱮᱭᱟᱞᱮ ᱟᱞᱮ ᱫᱚ
ᱦᱳᱭ ᱱᱚᱛᱮ ᱫᱚ ᱱᱚᱜᱼᱚᱭ ᱨᱚᱦᱚᱭ ᱠᱚ ᱥᱟᱨᱫᱤ ᱠᱟᱱᱟ
ᱚ ᱛᱚ ᱵᱷᱟᱜᱮ ᱠᱟᱛᱷᱟ ᱛᱚ ᱟᱯᱮᱥᱮᱱ ᱫᱚ ᱟᱹᱰᱤ ᱱᱟᱯᱟᱭ ᱠᱟᱛᱷᱟ ᱚᱱᱛᱮ ᱫᱚ
ᱟᱫᱚ ᱜᱚᱝᱠᱮ ᱟᱯᱮᱥᱮᱫ ᱫᱚ ᱵᱩᱨᱩ ᱫᱤᱥᱚᱢ ᱥᱮ ᱴᱟᱺᱰᱤ ᱫᱤᱥᱚᱢ
ᱟᱞᱮ ᱫᱚ ᱱᱟᱜ ᱚᱝᱠᱟ ᱵᱩᱨᱩ ᱫᱤᱥᱚᱢ ᱦᱚ ᱟᱞᱮᱥᱮᱱ ᱫᱚ ᱴᱟᱸᱰᱤ ᱫᱤᱥᱚᱢ ᱨᱮᱜᱮ ᱢᱮᱱᱟᱜ ᱞᱮᱭᱟ ᱮᱠᱷᱮᱱ ᱰᱟᱹᱦᱤ ᱟᱨ ᱰᱟᱹᱦᱤ
ᱴᱟᱸᱰᱤ ᱫᱤᱥᱚᱢ ᱜᱮ
ᱦᱳᱭ ᱦᱳᱭ ᱦᱳᱭ
ᱦᱩᱸ
ᱟᱯᱮ ᱫᱚ ᱚᱠᱟᱥᱮᱱ ᱵᱩᱨᱩ ᱯᱮ ᱯᱟᱲᱟᱜᱼᱟ ᱥᱮ ᱪᱮᱫ
ᱵᱟᱝᱟ ᱟᱞᱮ ᱫᱚ ᱴᱟᱺᱰᱤ ᱫᱤᱥᱚᱢ ᱜᱮ
ᱚ
ᱟᱞᱮ ᱫᱚ ᱴᱟᱺᱰᱤ ᱫᱤᱥᱚᱢ ᱜᱮ ᱟᱞᱮ ᱱᱚᱛ ᱱᱚᱛᱮ ᱫᱚ ᱵᱩᱨᱩ ᱫᱚ ᱵᱟᱹᱱᱩᱜᱼᱟ ᱴᱟᱺᱰᱤ ᱫᱤᱥᱚᱢ ᱜᱮ
ᱛᱟᱦᱞᱮ ᱚᱱᱛᱮ ᱫᱚ ᱛᱟᱦᱚᱞᱮ ᱜᱟᱯᱟ ᱫᱚ ᱦᱩᱞ ᱢᱟᱸᱦᱟ ᱯᱮ ᱢᱮᱱᱟᱭᱮᱜᱼᱟ ᱟᱥᱮ ᱵᱟᱝ
ᱦᱮᱸ ᱜᱟᱯᱟ ᱢᱟᱱᱟᱣ ᱜᱮ ᱱᱤᱦᱟᱹᱛ ᱜᱤ ᱜᱟᱯᱟ ᱢᱟᱱᱟᱜ ᱠᱟᱱᱟ᱾
ᱟᱯᱮ ᱥᱮᱱ ᱦᱚ ᱛᱟᱣ ᱪᱮᱫ ᱠᱚ ᱚᱱᱠᱟ ᱩᱭᱷᱟᱹᱨ ᱵᱷᱟᱵᱱᱟ ᱠᱟᱜ ᱟᱯᱮ ᱦᱩᱞ ᱢᱟᱦᱟ ᱱᱤᱭᱮ ᱛᱮ?
ᱦᱮᱸ ᱚᱱᱟ ᱦᱩᱞ ᱢᱟᱸᱦᱟ ᱤᱫᱤ ᱠᱟᱛᱮᱫ ᱫᱚ ᱩᱭᱦᱟᱹᱨ ᱵᱷᱟᱵᱟᱣᱱᱟ, ᱩᱭᱷᱟᱹᱨ ᱵᱷᱟᱵᱽᱱᱟ ᱢᱮᱱᱟᱜ ᱜᱮᱭᱟ᱾ ᱡᱟᱦᱟᱸ ᱞᱮᱠᱟ ᱟᱵᱚᱨᱮᱱ ᱥᱤᱫᱷᱩ ᱢᱩᱨᱢᱩ ᱠᱟᱹᱱᱩ ᱢᱩᱨᱢᱩ ᱠᱤᱱ ᱦᱩᱞ ᱞᱮᱫᱼᱟ᱾
ᱦᱳᱭ ᱦᱳᱭ᱾
ᱟᱫᱚ ᱚᱱᱟ ᱠᱚ ᱫᱤᱥᱟᱹ ᱩᱭᱦᱟᱹᱨ ᱠᱟᱛᱮᱜ ᱜᱮ ᱜᱟᱯᱟ ᱫᱚ ᱱᱟᱸᱜ ᱦᱮᱸ ᱢᱤᱫᱩᱱ ᱠᱚ ᱦᱩᱭᱩᱜᱼᱟ᱾
ᱦᱮᱸ ᱚᱱᱟ ᱠᱚ ᱩᱱᱠᱤᱱᱟᱜ ᱩᱫᱽᱫᱮᱥᱥᱚ ᱤᱫᱤ ᱠᱟᱛᱮᱜ ᱜᱮ ᱜᱟᱯᱟᱞᱢᱟᱨᱟᱣ ᱦᱩᱭᱩᱜᱼᱟ ᱱᱟᱦᱟᱜ᱾ ᱚᱱᱟ ᱠᱚᱜᱮ ᱞᱟᱹᱭ ᱦᱟᱹᱴᱤᱧ ᱦᱩᱭᱩᱜᱼᱟ᱾ ᱟ ᱪᱮᱫᱞᱮᱠᱟ ᱛᱮ ᱩᱱᱠᱤᱱᱟᱜ ᱠᱩᱠᱢᱩ ᱵᱚᱱ ᱯᱩᱨᱟᱹᱣᱟ᱾ ᱟᱸ ᱚᱱᱟ ᱠᱩᱨᱩᱢᱩᱴᱩ ᱨᱮᱜᱮ ᱢᱮᱱᱟᱜ ᱵᱚᱱᱟ᱾ ᱟᱫᱚ ᱪᱮᱫ ᱞᱮᱠᱟ ᱟᱯᱮ ᱥᱮᱫ ᱢᱟ ᱟᱹᱰᱤᱜᱟᱱ ᱡᱟᱜᱟ ᱠᱚᱨᱮ ᱦᱩᱞ ᱢᱟᱦᱟ ᱤᱫᱤ ᱠᱮᱛᱮᱫ ᱵᱩᱞ ᱢᱟᱦᱟ ᱠᱚᱦᱚᱸ ᱠᱚ ᱥᱟᱯᱲᱟᱣᱮᱫ ᱠᱟᱱᱟ ᱚᱨᱠᱮᱥᱴᱟᱨ ᱢᱟᱦᱟ ᱠᱚᱦᱚᱸ, ᱵᱚᱞ ᱠᱷᱮᱞᱳᱰ ᱢᱟᱦᱟ ᱠᱚᱦᱚᱸ ᱟᱫᱚ ᱪᱮᱫ ᱞᱮᱠᱟ ᱚᱱᱟ ᱠᱚ ᱦᱳᱭᱳᱜ ᱠᱟᱱᱟ ᱥᱮ ᱪᱮᱫ?
ᱦᱳᱭ ᱦᱳᱭ ᱦᱳᱭ ᱟᱹᱰᱤ ᱵᱷᱟᱜᱤ ᱠᱟᱛᱷᱟ ᱠᱚᱵᱤᱱ ᱠᱩᱞᱤ ᱠᱤᱫᱤᱧᱟ ᱦᱚᱸᱜ-ᱚ ᱱᱟ ᱴᱟᱜ ᱫᱚ᱾ ᱠᱤᱱᱛᱩ ᱦᱚᱸᱜᱼᱚ ᱱᱟ ᱡᱮ ᱚᱨᱠᱮᱥᱴᱟᱨ ᱠᱚᱫᱚ ᱱᱟᱦᱟᱸᱜ ᱠᱤᱪᱷᱩ ᱟᱬᱮ ᱥᱮ ᱫᱚ ᱠᱟᱹᱴᱤᱡ ᱠᱚᱢ ᱠᱟᱱᱟ᱾ ᱡᱮᱦᱮᱛᱩ ᱧᱮᱞᱚᱜ ᱠᱟᱱᱟ ᱦᱟᱸᱜ
ᱦᱩᱸ᱾
ᱟᱫᱚ ᱱᱤᱛᱚᱜ ᱫᱚ ᱦᱚᱸᱜ-ᱱᱟ ᱤᱭᱟᱹ ᱪᱚᱭᱫᱟ᱾ ᱦᱚᱸᱜ ᱱᱚᱣᱟ ᱡᱟᱦᱟᱸ ᱫᱚ ᱦᱟᱸᱜ ᱟᱵᱚ ᱦᱩᱰᱤᱧ ᱠᱟᱹᱦᱱᱤ ᱡᱟᱦᱟᱱᱟᱜ ᱱᱟᱴᱚᱠ ᱞᱮᱠᱟ ᱵᱚᱱ ᱦᱮᱸ ᱦᱚᱸᱜᱼᱱᱟ ᱱᱚᱣᱟ ᱠᱚᱫᱚᱞᱮ ᱦᱩᱭ ᱦᱚᱪᱚᱭᱮᱫᱟ ᱟᱞᱮ ᱥᱮᱱ ᱫᱚ ᱡᱟᱦᱱᱟᱜ ᱟᱸ ᱟᱨ ᱡᱟᱦᱟᱸ ᱚᱱᱮ ᱚᱱᱮ ᱚᱨᱠᱮᱥᱴᱟᱨ ᱥᱮ ᱪᱮᱫ ᱵᱚ ᱞᱟᱹᱭ ᱠᱮᱫ ᱫᱚ ᱱᱚᱜᱼ ᱱᱚᱣᱟ ᱠᱚᱫᱚ ᱱᱟᱦᱟᱜ ᱵᱚᱱᱫᱚ ᱵᱟᱲᱟ ᱦᱩᱭ ᱠᱟᱱᱟ᱾
ᱦᱮᱸ᱾
ᱦᱟᱹᱭ ᱟᱫᱚ ᱚᱱᱟ ᱠᱚᱫᱚ ᱥᱟᱹᱨᱤᱜᱤ ᱦᱩᱞ ᱢᱟᱦᱟ ᱨᱮ ᱚᱱᱟ ᱠᱚᱵᱚᱱ ᱥᱟᱡᱟᱣ ᱥᱟᱯᱲᱟᱣ ᱫᱚ ᱴᱷᱤᱠᱟᱜ ᱫᱚ ᱵᱟᱝ ᱠᱟᱱᱟ᱾ ᱦᱮᱸ ᱢᱤᱫᱴᱮᱱ ᱟᱵᱚ ᱩᱱᱠᱤᱱ ᱚᱯᱚᱢᱟᱱ, ᱥᱮ ᱩᱱᱠᱤᱱᱟᱜ ᱜᱩᱱ ᱟᱸ ᱚᱱᱟᱠᱚ ᱩᱢ ᱮᱸ ᱵᱮ-ᱢᱟᱱᱚᱛᱮᱜ ᱞᱮᱠᱟᱜᱮ ᱵᱩᱡᱷᱟᱹᱜᱼᱟ᱾ ᱡᱟᱦᱟᱸ ᱞᱮᱠᱟ ᱟᱵᱚᱨᱮᱱ ᱵᱤᱨᱵᱟᱱᱴᱟ ᱠᱤᱱ ᱦᱩᱞ ᱞᱮᱫᱟ, ᱟᱫᱚ ᱚᱱᱟ ᱠᱚ ᱜᱮ ᱢᱚᱸᱡᱽ ᱛᱮᱵᱚᱱ ᱥᱟᱵ ᱨᱟᱠᱟᱵ ᱠᱟᱵ ᱤᱫᱤ ᱢᱟ ᱡᱟᱛᱮ ᱟᱵᱚ ᱨᱮᱱ ᱯᱚ-ᱯᱚᱜᱲᱟ ᱠᱚ ᱮᱸᱻ ᱩᱱᱠᱩ ᱦᱚ ᱚᱱᱠᱟᱱᱟᱜ ᱠᱚ ᱵᱩᱡᱷᱟᱹᱣ ᱛᱤᱭᱟᱹᱜ ᱫᱟᱲᱮᱭᱟᱜ ᱢᱟ᱾ ᱡᱮ, ᱟᱞᱮᱭᱟᱜ ᱦᱩᱞ ᱢᱟᱦᱟ ᱢᱟᱱᱮ ᱪᱮᱫ? ᱟᱨ ᱪᱮᱫᱟᱜ ᱞᱮ ᱢᱟᱱᱟᱣᱟ? ᱱᱚᱣᱟ ᱠᱚᱨᱮᱱᱟᱜ ᱡᱩᱫᱤ ᱠᱟᱛᱷᱟ ᱠᱟᱹᱦᱤᱱᱤ ᱠᱚ ᱵᱟᱝᱠᱚ ᱵᱟᱰᱟᱭᱟ, ᱟᱨ ᱡᱟᱦᱟᱸ ᱟᱵᱚ ᱨᱮᱱ ᱵᱤᱨ ᱵᱟᱱᱴᱟᱣᱟᱜ ᱠᱩᱠᱢᱩ ᱡᱩᱫᱤ ᱵᱟᱝᱵᱚᱱ ᱯᱩᱨᱟᱹᱣ ᱪᱚ ᱫᱟᱲᱮᱭᱟᱜᱼᱟ ᱮᱸᱰᱮᱠᱷᱟᱱ ᱢᱟ ᱟᱵᱚ ᱢᱟ ᱴᱷᱤᱠ ᱢᱟ ᱦᱟᱸᱜ ᱵᱟᱝᱵᱚᱱ ᱠᱟᱹᱢᱤᱭᱟ᱾ ᱟᱫᱚ ᱚᱱᱟᱛᱮ ᱚᱱᱟ ᱠᱚ ᱟᱹᱰᱤ ᱜᱟᱱ ᱜᱩᱱᱟᱹᱱ ᱪᱤᱱᱛᱟᱹ ᱠᱟᱛᱮ ᱜᱮ ᱱᱚᱣᱟ ᱠᱚᱫᱚ ᱥᱟᱡᱟᱣ ᱥᱟᱯ ᱲᱟᱣ ᱡᱟᱹᱨᱩᱲᱟ, ᱟᱨ ᱢᱟᱱᱟᱣ ᱫᱚ ᱱᱤᱦᱟᱹᱛ ᱜᱮ ᱡᱟᱹᱨᱩᱲᱟ᱾ ᱟᱨ ᱡᱟᱛᱮ ᱡᱮᱢᱚᱱ ᱜᱟᱯᱟ ᱫᱚ ᱜᱟᱫᱮᱞ ᱜᱟᱫᱮᱞ ᱟᱹᱵᱩᱡ ᱡᱟᱣᱨᱟ ᱠᱟᱛᱮᱫ ᱟᱨ ᱡᱩᱢᱤᱫ ᱠᱟᱛᱮᱫ ᱟᱵᱚ ᱠᱨᱤᱭᱟᱹ ᱵᱚᱱ ᱦᱟᱛᱟᱣ ᱢᱟ᱾ ᱟᱨ ᱪᱮᱫ ᱞᱮᱠᱟᱛᱮ ᱟᱵᱚᱣᱟᱜ ᱦᱚᱠ ᱟᱹᱭᱫᱟᱹᱨ ᱥᱮ ᱱᱚᱣᱟ ᱵᱷᱟᱨᱚᱛ ᱫᱤᱥᱚᱢ ᱨᱮ ᱟᱵᱚ ᱟᱸᱻ ᱯᱷᱩᱨᱜᱟᱹᱞ ᱱᱤᱛ ᱦᱟᱹᱵᱤᱡ ᱟᱵᱚ ᱞᱟᱹᱜᱤᱫ ᱫᱚ ᱢᱮᱱ ᱜᱟᱱᱚᱜᱼᱟ, ᱵᱟᱝᱵᱚᱱ ᱯᱷᱩᱨᱜᱟᱹᱞ ᱟᱠᱟᱱᱟ᱾
ᱮᱠᱫᱚᱢ᱾
ᱟᱫᱚ, ᱟᱫᱚ ᱚᱱᱟᱜᱮ ᱪᱮᱫ ᱞᱮᱠᱟᱛᱮ ᱟᱵᱚ ᱯᱷᱩᱨᱜᱟᱹᱞ ᱵᱚᱱ ᱧᱟᱢᱟ? ᱟᱵᱚ ᱵᱚᱱ ᱯᱷᱩᱨᱜᱟᱹᱞᱚᱜᱼᱟ ᱢᱟᱱᱮ ᱟᱵᱚᱨᱮᱱ ᱵᱤᱨ ᱵᱟᱱᱴᱟ ᱠᱤᱱ ᱯᱷᱩᱨᱜᱟᱹᱞ ᱮᱱᱟ ᱦᱮᱸ ᱟᱫᱚ ᱦᱚᱸᱜᱼᱱᱟ ᱠᱚᱜᱮ ᱦᱚᱸᱜᱼᱱᱟ ᱠᱚ ᱪᱮᱛᱟᱱ ᱨᱮᱜᱮ ᱜᱟᱯᱟᱞᱢᱟᱨᱟᱣ ᱫᱚ ᱦᱩᱭᱩᱜᱼᱟ ᱱᱟᱦᱟᱜ ᱜᱟᱯᱟ ᱟᱞᱮ ᱥᱮᱫ ᱠᱷᱚᱱ ᱥᱟᱡᱟᱣ ᱥᱟᱯᱲᱟᱣ ᱫᱚ ᱦᱩᱭ ᱠᱟᱱᱟ ᱟᱨ ᱠᱩᱨᱩᱢᱩᱴᱩ ᱠᱟᱜ ᱞᱮ ᱥᱟᱱᱟᱢ ᱦᱚᱲ ᱱᱚᱣᱟ ᱠᱚ ᱠᱟᱛᱷᱟ ᱞᱟᱹᱭ ᱦᱟᱹᱴᱤᱧ ᱟᱨ ᱥᱚᱨᱠᱟᱨ ᱴᱷᱮᱱ ᱦᱚᱸ ᱚᱱᱟ ᱠᱚᱜᱮ ᱫᱟᱹᱵᱤ ᱱᱟᱜ ᱜᱟᱯᱟ ᱮᱢᱚᱜ ᱦᱩᱭᱩᱜ ᱠᱟᱱᱟ ᱡᱟᱦᱟᱸ ᱫᱚ ᱟᱵᱚᱨᱮᱱ ᱦᱩᱞ ᱢᱟᱦᱟ ᱛᱟᱹᱠᱤᱱᱟᱜ ᱧᱩᱛᱩᱢ ᱤᱫᱤ ᱠᱟᱛᱮᱜ ᱜᱟᱯᱟ ᱫᱚ ᱦᱟᱸᱜ ᱥᱚᱨᱠᱟᱨ ᱢᱤᱫ ᱫᱟᱹᱵᱤ ᱥᱟᱠᱟᱢ ᱱᱟᱦᱟᱜ ᱮᱢᱟᱣᱟᱠᱚ ᱠᱟᱱᱟ᱾ ᱟᱫᱚ ᱢᱟ ᱚᱱᱛᱮᱱᱟᱜ ᱞᱟᱹᱭ ᱧᱚᱜ ᱛᱟᱞᱟᱝ ᱢᱮ?
ᱦᱮᱸ ᱱᱚᱛᱮᱱᱟᱜ ᱦᱚᱸ ᱞᱟᱹᱭ ᱫᱚᱨᱠᱟᱨᱟ ᱟᱢ ᱥᱮᱱᱟᱜ ᱚᱱᱛᱮ ᱡᱟᱦᱟᱸ ᱞᱮᱠᱟᱢ ᱞᱟᱹᱭ ᱠᱮᱫᱟ ᱟᱞᱮ ᱦᱚᱸ ᱚᱱᱠᱟᱜᱮ ᱦᱟᱸᱜ ᱟᱸ, ᱡᱚᱛᱚ ᱜᱮ ᱦᱟᱸᱜ ᱟᱸ, ᱱᱚᱣᱟ ᱟᱨᱫᱟᱥ ᱞᱮ ᱫᱚᱦᱚ ᱠᱟᱜ-ᱟ ᱡᱮ ᱟᱵᱚ ᱦᱩᱞ ᱢᱟᱦᱟ ᱵᱚᱱ ᱦᱩᱭ ᱪᱚᱭᱟ᱾ ᱟᱨ ᱠᱤᱪᱷᱩ ᱡᱟᱭᱜᱟ ᱫᱚ ᱦᱚᱜᱚᱝᱠᱟ ᱧᱮᱞᱚᱜ ᱠᱟᱱᱟ ᱦᱩᱞ ᱢᱟᱦᱟ ᱱᱤᱭᱟᱹ ᱮᱛᱮ ᱠᱤᱪᱷᱩ ᱠᱚ ᱵᱤᱨᱳᱫᱷᱤ ᱫᱟ ᱡᱮ ᱦᱩᱞ ᱢᱟᱦᱟ ᱫᱚ ᱟᱞᱚ ᱦᱩᱭ ᱪᱚᱣᱟᱱ ᱦᱮᱸ ᱦᱚᱜ-ᱚ ᱱᱚᱝᱠᱟ ᱟᱫᱚ ᱦᱚᱸᱜ-ᱱᱟ ᱠᱚᱦᱚ ᱥᱚᱨᱠᱟᱨ ᱴᱷᱮᱱ ᱫᱟᱹᱵᱤ ᱠᱟᱫᱟ ᱵᱚᱱ ᱟᱹᱰᱤᱜᱟᱱ ᱜᱮ ᱦᱟᱸᱜ ᱠᱤᱱᱛᱩ ᱚ, ᱟᱞᱮ ᱥᱮᱱ ᱫᱚ ᱠᱤᱪᱷᱩ ᱦᱩᱭᱩᱜ ᱠᱟᱱ ᱜᱮ ᱱᱚᱜᱼᱱᱟ ᱠᱚᱫᱚ ᱟᱣᱨᱤ ᱠᱚ ᱟᱱᱟᱴ ᱫᱚ ᱟᱣᱨᱤ ᱠᱚ ᱦᱮᱵᱮᱨᱟ ᱟᱫᱚ ᱚᱠᱟ ᱚᱠᱟ ᱯᱟᱦᱴᱟ ᱫᱚ ᱟᱱᱟᱴ ᱠᱚ ᱦᱮᱰᱮᱨ ᱠᱟᱫᱟ᱾ ᱟᱫᱚ ᱚᱱᱟ ᱠᱚᱫᱚ ᱟᱹᱰᱤ ᱠᱷᱟᱨᱟᱯ ᱵᱩᱡᱷᱟᱹᱜ ᱠᱟᱱᱟ ᱡᱮ ᱟᱵᱚ ᱦᱩᱞ ᱢᱟᱦᱟ ᱱᱤᱭᱮᱛᱮ ᱛᱤᱱᱟᱹᱜ ᱜᱚᱨᱚᱵᱽ ᱟᱱᱟᱜ ᱥᱮ ᱟᱵᱚ ᱥᱤᱫᱩ ᱠᱟᱹᱱᱩ ᱠᱤᱱ ᱡᱟᱦᱟᱸ ᱠᱤᱱ ᱞᱟᱹᱲᱦᱟᱹᱭ ᱞᱮᱫᱟ ᱫᱤᱥᱚᱢ ᱞᱟᱹᱜᱤᱫ, ᱱᱚᱜᱼᱚ ᱱᱟᱴᱟᱜ ᱜᱚᱨᱚᱵᱽ ᱵᱚᱱ ᱵᱩᱡᱷᱟᱹᱣᱟ ᱫᱤᱥᱚᱢ ᱯᱷᱩᱨᱜᱟᱹᱞ ᱞᱮᱱᱟ᱾ ᱜᱚᱨᱚᱵᱽ ᱵᱩᱡᱷᱟᱹᱜᱼᱟ, ᱠᱤᱱᱛᱩ ᱱᱚᱜᱼᱱᱟ ᱡᱮ ᱢᱤᱫᱴᱮᱱ ᱚᱠᱚᱭ ᱟᱸᱡᱚᱢᱚᱜ ᱠᱟᱱᱟ ᱡᱮ ᱵᱟᱝ ᱱᱚᱜᱼᱱᱟ ᱡᱮ ᱵᱤᱨᱩᱫᱽ ᱫᱟ ᱠᱚ ᱡᱮ ᱟᱵᱚ ᱟᱵᱚ ᱢᱩᱨᱛᱤ ᱠᱚ ᱡᱟᱦᱟᱸ ᱫᱚ ᱟᱵᱚ ᱵᱮᱱᱟᱣ ᱟᱠᱟᱱ ᱢᱩᱴᱷᱟᱹᱱ ᱚᱱᱟ ᱠᱚ ᱨᱟᱯᱩᱜ ᱮᱜ ᱛᱟᱵᱚᱱᱟ ᱾ ᱚᱱᱟ ᱠᱚᱫᱚ ᱟᱹᱰᱤ ᱵᱟᱹᱲᱤᱡ ᱵᱩᱡᱷᱟᱹᱜ ᱠᱟᱱᱟ ᱦᱮᱸ, ᱟᱫᱚ ᱟᱢ ᱡᱟᱦᱟᱸ ᱞᱮᱠᱟᱢ ᱞᱟᱹᱭ ᱠᱮᱫ ᱞᱮᱠᱟ ᱱᱚᱜᱼᱚ ᱱᱚᱣᱟ ᱫᱚ ᱟᱵᱚᱣᱟᱜ ᱡᱟᱦᱟᱸᱭ ᱫᱚ ᱦᱟᱸᱜ ᱯᱚ ᱯᱚᱝᱲᱟ ᱠᱚ ᱢᱮᱱᱟᱜ ᱩᱱᱠᱩ ᱠᱚ ᱧᱮᱞ ᱫᱚᱦᱚ ᱤᱫᱤ ᱢᱟ᱾ ᱦᱮᱸ ᱱᱩᱜᱼᱱᱩᱠᱤᱱ ᱟᱵᱚᱨᱮᱱ ᱦᱮᱸ ᱡᱟᱦᱟᱸ ᱫᱚ ᱵᱤᱨ ᱜᱟᱱᱴᱟ ᱥᱤᱫᱩ ᱠᱟᱹᱱᱩ ᱱᱩᱠᱤᱱ ᱠᱤᱱ ᱞᱟᱹᱲᱦᱟᱹᱭ ᱞᱮᱫ ᱛᱮ ᱫᱤᱥᱚᱢ ᱯᱷᱩᱨᱜᱟᱹᱞ ᱞᱮᱱᱟ ᱦᱚᱜᱼ ᱱᱟ ᱠᱚ ᱜᱤᱫᱽᱨᱟᱹ ᱠᱚᱵᱚᱱ ᱞᱟᱹᱭ ᱥᱮᱬᱟ ᱟᱠᱚᱣᱟ᱾ ᱛᱟᱯᱚᱨᱮ ᱟᱨᱦᱚ ᱦᱚᱸᱜᱼᱚᱭ ᱧᱮᱞᱚᱜ ᱠᱟᱱᱟ ᱟᱵᱚᱣᱟᱜ ᱥᱚᱢᱟᱡ ᱨᱮ ᱛᱩᱢᱫᱟᱜ ᱴᱟᱢᱟᱠ ᱨᱩ ᱵᱟᱝ ᱠᱚ ᱵᱟᱲᱟᱭᱟ᱾ ᱦᱚᱜᱼ ᱱᱟ ᱠᱚ ᱡᱮ ᱚᱱᱟ ᱵᱚᱱ ᱦᱩᱭ ᱦᱚᱪᱚ ᱞᱮᱠᱷᱟᱱ ᱟᱵᱚ ᱛᱩᱢᱫᱟᱜ ᱴᱟᱢᱟᱠ ᱵᱚᱱ ᱨᱩᱵᱚ ᱥᱮᱬᱟ ᱟᱠᱚᱣᱟ᱾ ᱚᱱᱟ ᱩᱭᱦᱟᱹᱨ ᱨᱮ ᱚᱱᱟ ᱢᱤᱫᱴᱟᱝ ᱢᱮᱱᱟᱜ ᱠᱟᱜ ᱛᱟᱵᱚᱱᱟ᱾ ᱟᱫᱚ ᱚᱱᱟ ᱫᱤᱭᱮ ᱛᱮᱜᱮ ᱱᱚᱜᱼ ᱱᱟ ᱟᱵᱚ ᱦᱩᱞ ᱢᱟᱦᱟ ᱵᱚᱱ ᱦᱩᱭ ᱪᱚᱭᱫᱟ ᱦᱮᱸ
ᱦᱳᱭ, ᱦᱳᱭ, ᱟᱫᱚ ᱦᱳᱭ, ᱠᱟᱱᱟ ᱠᱟᱱ ᱜᱮᱭᱟ᱾ ᱟᱫᱚ ᱛᱷᱚᱲᱟ ᱤᱧ ᱠᱟᱹᱴᱤᱡ ᱤᱧ ᱞᱟᱹᱭ ᱛᱟᱞᱟᱝᱟ ᱡᱟᱦᱟᱸᱞᱮᱠᱟ? ᱦᱮᱸ ᱜᱟᱯᱟ ᱟᱜ ᱫᱤᱱ ᱨᱮᱫᱚ ᱮ,
ᱦᱮᱸ
ᱦᱮᱸ ᱟᱵᱚᱣᱟᱜ ᱥᱟᱡᱟᱣ ᱥᱟᱯᱲᱟᱣ ᱫᱚ ᱱᱚᱣᱟ ᱠᱚᱵᱵᱱ ᱤᱫᱤᱢᱟ᱾ ᱡᱟᱦᱟᱸ ᱫᱚ ᱟᱨ ᱩᱱᱠᱤᱱᱟᱜ ᱟᱸᱜᱥᱟᱨ ᱠᱟᱹᱯᱤ
ᱦᱳᱭ, ᱦᱳᱭ, ᱦᱳᱭ,
ᱟᱨᱦᱚᱸ ᱴᱟᱢᱟᱠ ᱠᱚ ᱥᱟᱠᱟᱣᱟᱠᱚ ᱱᱚᱣᱟ ᱠᱚᱵᱚᱱ ᱤᱫᱤ ᱢᱟ᱾ ᱦᱮᱸ, ᱡᱟᱨ ᱩᱱᱠᱤᱱᱟᱜ ᱡᱟᱦᱟᱸ ᱫᱚ ᱪᱤᱛᱟᱹᱨ ᱢᱮᱱᱟᱜᱼᱟ ᱚᱱᱟ ᱠᱚᱨᱮ ᱥᱟᱱᱟᱢ ᱦᱩᱰᱤᱧ ᱜᱤᱫᱽᱨᱟᱹ ᱠᱷᱚᱱ ᱞᱟᱹᱴᱩ ᱦᱟᱲᱟᱢ ᱵᱩᱰᱷᱤ ᱦᱟᱹᱵᱤᱡ ᱨᱮᱱ ᱡᱟᱛᱮ ᱡᱮᱢᱚᱱ ᱜᱟᱯᱟ ᱫᱚ ᱩᱱᱠᱤᱱ ᱵᱟᱦᱟ ᱢᱟᱞᱟ ᱠᱚᱵᱩᱱ ᱟᱨᱟᱣ ᱟᱠᱤᱱ ᱢᱟ᱾
ᱦᱳᱭ, ᱦᱳᱭ,
ᱟᱨ ᱱᱚᱣᱟ ᱠᱚ ᱡᱟᱛᱮ ᱡᱮᱢᱚᱱ ᱵᱚᱱ ᱠᱟᱹᱢᱤᱭᱟ ᱠᱟᱹᱢᱤ ᱢᱟ
ᱦᱚᱸ ᱟᱨ ᱟᱹᱰᱤ ᱱᱟᱯᱟᱭ ᱠᱟᱛᱷᱟ ᱦᱚᱢ ᱞᱟᱹᱭ ᱠᱮᱫᱟ ᱱᱚᱣᱟ ᱦᱚ
ᱦᱳᱭ,
ᱟᱵᱚ ᱫᱚ ᱟᱵᱚ ᱢᱮᱸᱫ ᱢᱮᱱᱟᱜ ᱛᱟᱵᱚᱱᱟ ᱧᱮᱧᱮᱞ ᱠᱟᱱ ᱜᱮᱭᱟᱵᱚᱱ ᱠᱤᱱᱛᱩ ᱱᱚᱣᱟ ᱠᱚᱫᱚ ᱟᱸ, ᱵᱟᱝᱵᱚᱱ ᱠᱚᱨᱟᱣ ᱞᱮᱠᱷᱟᱱ ᱦᱟᱸᱜ ᱵᱟᱹᱲᱤᱡ ᱞᱮᱠᱟ ᱵᱩᱡᱷᱟᱹᱜ ᱠᱟᱱᱟ᱾
ᱟᱫᱚ ᱚᱱᱟᱜᱮ ᱛᱤᱱᱟᱹᱜ ᱥᱟᱸᱜᱮ ᱟᱫᱚ ᱚᱱᱛᱮ ᱯᱮ ᱡᱟᱣᱨᱟ ᱵᱟᱲᱟᱜ ᱛᱟᱵᱚᱱᱟ?
ᱦᱮᱸ ᱥᱟᱸᱜᱮ ᱫᱚ ᱵᱷᱟᱹᱜᱮ ᱜᱮ ᱥᱟᱸᱜᱮ ᱠᱚ ᱡᱟᱣᱟᱜᱼᱟ ᱠᱟᱨᱚᱱ ᱟᱵᱚ ᱵᱤᱨ ᱵᱟᱱᱴᱟ ᱥᱤᱫᱩᱼᱠᱱᱩᱣᱟᱜ ᱡᱟᱦᱟᱸ ᱢᱩᱨ ᱡᱟᱦᱟᱸ ᱨᱮᱱᱟᱜ ᱟᱵᱚ ᱢᱩᱴᱷᱟᱹᱱ ᱨᱮᱵᱚᱱ ᱮᱢ ᱤᱛᱟᱹ ᱧᱮᱞ ᱠᱟᱛᱮᱫ ᱵᱚᱱ ᱟᱵᱚ ᱵᱚᱱ ᱮᱸᱻ ᱡᱟᱦᱟᱸ ᱵᱚᱱ ᱜᱚᱰ ᱟᱹᱠᱤᱱ ᱠᱟᱱᱟ ᱠᱤᱱᱛᱩ ᱚᱱᱟ ᱫᱚ ᱟᱹᱰᱤ ᱜᱟᱱ ᱜᱮ ᱟᱞᱮᱥᱮᱱ ᱫᱚᱠᱚ ᱦᱚᱲᱚᱜᱼᱟ, ᱦᱤᱥᱟᱹᱵ ᱛᱮᱫᱚ ᱦᱩᱭᱩᱜᱼᱟ ᱠᱚᱢ ᱥᱮ ᱠᱚᱢ ᱟᱸᱻ ᱢᱤᱫ ᱥᱟᱭ ᱪᱮᱛᱟᱱ ᱨᱮᱠᱚ ᱦᱚᱲᱚᱜ ᱜᱮᱭᱟ ᱟᱞᱮ ᱥᱮᱱ
ᱦᱮᱸ
ᱟᱫᱚ ᱚᱱᱟᱮ ᱜᱚᱨᱚᱵᱽ ᱵᱩᱡᱷᱟᱹᱜᱼᱟ ᱡᱮ ᱟᱵᱚ ᱟᱵᱚ ᱱᱚᱣᱟ ᱟᱹᱛᱩ ᱨᱮᱦᱚᱸ ᱠᱤᱪᱷᱩ ᱟᱵᱚ ᱥᱟᱱᱛᱟᱲ ᱢᱮᱱᱟᱜ ᱵᱚᱱ ᱜᱮᱭᱟ ᱟᱞᱮ ᱥᱮᱱ ᱫᱚ ᱱᱚᱝᱠᱟᱱ ᱱᱚᱣᱟᱞᱮ ᱢᱚᱱᱮ ᱡᱚᱝᱟ ᱡᱮ ᱟᱵᱚ ᱦᱚᱸᱜᱼᱚ ᱢᱮᱱᱟᱜ ᱵᱚᱱ ᱜᱮᱭᱟ ᱱᱚᱣᱟ ᱟᱵᱚ ᱟᱛᱩᱨ ᱨᱮᱱ ᱵᱟᱝ ᱟᱵᱚ ᱢᱤᱫ ᱥᱟᱭ ᱠᱷᱚᱱ ᱡᱟᱹᱥᱛᱤ ᱦᱚᱲ ᱵᱚᱱ ᱥᱮᱴᱮᱨᱚᱜ ᱠᱟᱱ ᱜᱮᱭᱟ ᱛᱟᱦᱞᱮ ᱛᱤᱱᱟᱹᱜ ᱜᱚᱨᱚᱵᱽ ᱵᱩᱡᱷᱟᱹᱜ ᱠᱟᱱᱟ, ᱟᱵᱚ ᱡᱩᱫᱤ ᱱᱚᱰᱮ ᱢᱤᱫ ᱥᱟᱭ ᱜᱟᱱ ᱵᱚᱱ ᱡᱟᱣᱨᱟᱭ ᱠᱟᱱᱟ ᱮᱴᱟᱜ ᱟᱛᱩ ᱨᱮ ᱡᱩᱫᱤ ᱟᱨᱚ ᱢᱤᱫ ᱥᱟᱭ ᱠᱚ ᱦᱩᱭᱩᱜᱼᱟ ᱛᱟᱦᱞᱮ ᱟᱹᱰᱤ ᱜᱟᱱ ᱚᱱᱠᱟ ᱵᱚᱱ ᱦᱩᱭᱩᱜ ᱠᱟᱱᱟ ᱦᱚᱸᱜᱼᱚ ᱱᱤᱭᱟᱹ ᱢᱤᱫᱴᱟᱝ ᱟᱵᱚᱣᱟᱜ ᱜᱚᱨᱚᱵᱱᱟᱜ ᱠᱟᱛᱷᱟ ᱢᱮᱱᱟᱜ ᱛᱟᱵᱚᱱᱟ ᱦᱮᱸ ᱚᱱᱟ ᱤᱧ ᱠᱟᱹᱴᱤᱡ ᱟᱹᱰᱤ ᱤᱧ ᱫᱚ ᱠᱩᱥᱤᱧ ᱵᱩᱡᱟ ᱱᱚᱜ-ᱚ ᱱᱚᱣᱟ ᱠᱚᱫᱚ
ᱦᱩᱸ ᱦᱳᱭ ᱟᱫᱚ ᱟᱞᱮ ᱫᱚ ᱱᱟᱦᱟᱜ ᱚᱝᱠᱟ ᱫᱚ ᱵᱟᱝᱞᱮ ᱦᱩᱭ ᱦᱚᱪᱚᱭᱟ ᱟᱞᱮ ᱫᱚ ᱮᱸ ᱢᱤᱫᱴᱮᱱ ᱡᱮᱞᱟ ᱨᱮ ᱦᱚᱳᱭᱛᱚ ᱢᱤᱫᱴᱷᱮᱡ ᱜᱟᱱ ᱵᱟᱨ ᱴᱷᱮᱡ ᱜᱟᱱ ᱟᱞᱮ ᱫᱚ ᱱᱟᱦᱟᱜ ᱱᱤᱭᱟᱹ ᱵᱟᱨ ᱫᱚ ᱵᱟᱨᱭᱟ ᱡᱮᱞᱟᱛᱮ ᱢᱤᱫᱴᱷᱮᱱ ᱞᱮ ᱜᱚᱴᱟ ᱩᱨᱤᱡ ᱠᱟᱫᱟ, ᱮᱸᱻ ᱱᱚᱛᱮ ᱫᱚ ᱚᱱᱟ ᱛᱮᱜᱮ ᱦᱮᱸ ᱥᱟᱺᱜᱤᱧᱚᱜ ᱜᱮ ᱱᱚᱛᱮ ᱫᱚᱞᱮ ᱡᱟᱣᱨᱟᱜ ᱜᱮᱭᱟ
ᱦᱩᱸ ᱚᱱᱛᱮ ᱦᱚᱸ ᱚᱱᱠᱟ ᱡᱟᱣᱨᱟ ᱞᱮᱠᱟ ᱛᱮᱫᱚ
ᱦᱳᱭ ᱚᱱᱟᱛᱮ ᱦᱚᱸ ᱥᱟᱺᱜᱤᱧ ᱧᱚᱜ ᱜᱮ ᱡᱟᱣᱨᱟ ᱠᱚᱫᱚ ᱦᱩᱭᱩᱜᱼᱟ ᱡᱟᱛᱮ ᱡᱮᱢᱚᱱ ᱦᱮᱸ ᱮᱴᱟᱜ ᱡᱟᱹᱛ ᱠᱚᱦᱚᱸ ᱠᱚ ᱧᱮᱞ ᱫᱟᱲᱮᱭᱟᱵᱚᱱ ᱵᱟᱝᱢᱟ ᱩᱱᱠᱩ ᱥᱟᱹᱨᱤᱜᱮ ᱩᱱᱠᱩ ᱫᱚᱠᱚ ᱡᱩᱢᱤᱫ ᱠᱟᱱᱟ
ᱦᱚᱭ ᱦᱚᱭ ᱦᱚᱭ
ᱟᱨ ᱪᱮᱫᱟᱜ ᱠᱚ ᱡᱚᱢᱮᱫ ᱟᱠᱟᱱᱟ ᱚᱱᱟ ᱠᱚᱦᱚᱸ ᱠᱚ ᱵᱟᱰᱟᱭ ᱛᱤᱭᱟᱹᱜᱽ ᱢᱟ
ᱦᱳᱭ ᱦᱳᱭ
ᱟᱨ ᱡᱟᱛᱮ ᱮᱴᱟᱜ ᱡᱟᱹᱛ ᱠᱚᱦᱚᱸ ᱡᱟᱦᱟᱸ ᱞᱮᱠᱟ ᱠᱚ ᱱᱟᱪᱟᱨᱮᱫ ᱵᱚᱱᱟ ᱯᱚᱥᱲᱟᱭᱮᱫ ᱵᱚᱱᱟ ᱠᱚ ᱩᱱᱠᱩ ᱦᱚᱸ ᱢᱤᱫᱴᱮᱱ ᱵᱚᱛᱚᱨ ᱦᱮᱡ ᱟᱠᱚᱣᱟ ᱟᱵᱚ ᱡᱩᱫᱤ ᱵᱚᱱ ᱡᱩᱢᱤᱫᱚᱜᱼᱟ
ᱦᱩᱸ
ᱚᱱᱟ ᱠᱟᱱ ᱜᱮᱭᱟ ᱩᱱᱠᱤᱱᱟᱜ ᱦᱩᱞ ᱢᱟᱦᱟ ᱤᱫᱤ ᱠᱟᱛᱮᱜ ᱫᱚ ᱡᱟᱛᱮ ᱟᱵᱚ ᱵᱚᱱ ᱡᱩᱢᱤᱫᱚᱜ ᱢᱟ
ᱦᱳᱭ
ᱟᱫᱚ ᱱᱤᱛ ᱦᱟᱹᱵᱤᱡ ᱢᱟ ᱟᱵᱚ ᱵᱷᱟᱨᱚᱛ ᱫᱤᱥᱚᱢ ᱨᱮ ᱚᱱᱠᱟ ᱱᱟᱜ ᱦᱮᱸ ᱵᱟᱝᱵᱚᱱ ᱡᱩᱢᱤᱫ ᱫᱟᱲᱮ ᱠᱟᱣᱫᱟ ᱤᱱᱟᱹᱜ ᱩᱱᱠᱤᱱ ‌ᱞᱮᱠᱟ ᱦᱳᱭᱛᱳ ᱚᱱᱟ ᱠᱚᱜᱮ ᱵᱚᱱ ᱠᱩᱨᱩᱢᱩᱴᱩᱭ ᱢᱟ ᱦᱮᱸ ᱜᱚᱴᱟ ᱵᱷᱟᱨᱚᱛ ᱫᱤᱥᱚᱢ ᱨᱮᱱ, ᱫᱷᱟᱹᱨᱛᱤ ᱡᱟᱠᱟᱛ ᱨᱮᱱ ᱟᱵᱚ ᱟᱹᱫᱤᱵᱟᱹᱥᱤ ᱥᱟᱱᱛᱟᱞ ᱠᱚ ᱪᱮᱫ ᱞᱮᱠᱟ ᱛᱮᱵᱚᱱ ᱡᱩᱢᱤᱫᱚᱜᱼᱟ ᱥᱟᱱᱟᱢ ᱞᱮᱠᱟᱛᱮ ᱦᱮᱸ ᱚᱱᱟ ᱜᱮ ᱞᱟᱹᱭ ᱦᱟᱹᱴᱤᱧ ᱮᱸᱻ ᱡᱟᱹᱨᱩᱲ ᱢᱮᱱᱟᱜ ᱛᱟᱵᱚᱱᱟ ᱚᱱᱟ ᱟᱵᱚ ᱨᱮᱱ ᱞᱟᱹᱴᱩ ᱞᱟᱹᱴᱩ ᱵᱩᱫᱽᱫᱷᱤ ᱡᱤᱵᱤ ᱠᱚ ᱢᱮᱱᱟᱜ ᱠᱚᱜᱮᱭᱟ
ᱦᱮᱸ ᱟᱫᱚ ᱚᱱᱟ ᱠᱚᱜᱮ ᱱᱟᱯᱟᱭ ᱫᱚ ᱦᱩᱭᱩᱜᱼᱟ ᱦᱟᱸᱜ
ᱦᱳᱭ ᱟᱹᱰᱤ ᱱᱟᱯᱟᱭ ᱠᱟᱛᱷᱟᱢ ᱞᱟᱹᱭ ᱠᱟᱫᱟ, ᱵᱩᱫᱽᱫᱷᱤ ᱡᱤᱵᱤ ᱡᱟᱦᱟᱸᱭ ᱦᱮᱱᱟᱜ ᱠᱚᱛᱟ ᱵᱚᱱᱟ ᱦᱳᱭ ᱩᱱᱠᱩ ᱠᱚᱫᱚ ᱟᱵᱚᱨᱮᱱ ᱯᱟᱨᱜᱟᱱᱟ ᱵᱟᱵᱟ ᱢᱮᱱᱟᱜ ᱠᱚᱛᱟ ᱵᱚᱱᱟ ᱩᱱᱠᱩ ᱫᱚ ᱱᱚᱣᱟ ᱠᱚ ᱱᱤᱭᱮᱛᱮ ᱵᱷᱟᱜᱤ ᱠᱚ ᱵᱟᱲᱟᱭ ᱛᱟᱵᱚᱱᱟ ᱱᱚᱣᱟ ᱠᱚ ᱱᱤᱭᱮᱛᱮ ᱫᱚ ᱡᱩᱫᱤ ᱠᱚ ᱞᱟᱹᱭ ᱵᱟᱲᱟᱭᱟ ᱡᱮ ᱵᱟᱝᱢᱟ ᱟᱵᱚ ᱢᱤᱫᱴᱟᱝ ᱜᱩᱣᱟᱹ ᱜᱚᱴᱷᱚᱱ ᱵᱚᱱ ᱦᱚᱦᱚ ᱠᱮᱭᱟ ᱚᱱᱟ ᱜᱚᱴᱷᱚᱱ ᱨᱮ ᱵᱚᱱ ᱞᱟᱹᱭ ᱢᱟ ᱡᱮ ᱟᱵᱚ ᱨᱤᱱ ᱱᱚᱣᱟ ᱥᱤᱫᱩ ᱠᱟᱹᱱᱩ ᱣᱟᱜ ᱢᱩ ᱴᱷᱟᱹᱱ ᱢᱟᱱᱮ ᱯᱟᱞᱚᱱ ᱜᱮᱭᱟ ᱵᱚᱱ ᱱᱚᱜᱼᱚ ᱱᱚᱝᱠᱟᱱᱟᱜ ᱠᱟᱛᱷᱟ ᱠᱚ ᱞᱟᱹᱭ ᱦᱩ ᱟᱹᱰᱤ ᱱᱟᱯᱟᱭᱚᱜᱼᱟ᱾
ᱦᱳᱭ
ᱟᱫᱚ ᱱᱟᱜ ᱮᱱ ᱟᱹᱛᱩ ᱨᱮᱫᱚ ᱱᱟᱜ ᱟᱵᱚ ᱨᱮᱱ ᱫᱚ ᱡᱮᱢᱚᱱ ᱦᱟᱜ-ᱟ ᱢᱟᱹᱡᱷᱤ ᱵᱟᱵᱟ ᱢᱮᱱᱟᱭ ᱛᱟᱵᱚᱱᱟ᱾ ᱡᱚᱜᱽ ᱢᱟᱡᱷᱤ ᱟᱨ ᱜᱚᱰᱮᱛ ᱯᱟᱨᱟᱱᱤᱠ ᱚᱱᱠᱟ ᱦᱟᱴᱤᱧ ᱢᱮᱱᱟᱜ ᱠᱚᱛᱟ ᱵᱚᱱᱟ᱾ ᱦᱚᱜ ᱱᱩᱠᱩ ᱠᱚᱦᱚᱸ ᱠᱤᱱᱛᱩ ᱟᱵᱚ ᱟᱛᱳ ᱨᱮ ᱡᱩᱢᱤᱫ ᱦᱩᱭ ᱟᱵᱚᱱᱟ ᱦᱮᱸ᱾ ᱡᱩᱢᱤᱫ ᱠᱟᱛᱮᱫ ᱟᱵᱚ